ᱦᱮᱞᱳ ᱟᱸᱡᱚᱢᱚᱜ ᱠᱟᱱᱟ ᱦᱮᱸ
ᱪᱮᱫ ᱞᱮᱠᱟ ᱢᱚᱡᱽ ᱵᱟᱲᱟ ᱜᱮᱛᱚ?
ᱦᱳᱭ ᱢᱚᱡᱽ ᱜᱮ
ᱚ ᱟᱨ ᱟᱹᱛᱩ ᱫᱤᱥᱚᱢ ᱛᱟᱯᱮ ᱫᱚ?
ᱟᱨ ᱟᱞᱮᱸ ᱟᱹᱛᱩ ᱫᱤᱥᱚᱢ ᱠᱚ ᱱᱚᱛᱮ ᱚᱭᱮᱥᱴ ᱵᱮᱝᱜᱚᱞ ᱨᱮᱱᱟᱜ ᱢᱮᱫᱽᱱᱤᱯᱩᱨ ᱥᱮᱫ᱾
ᱪᱮᱫ ᱯᱩᱨ
ᱟᱨ ᱟᱯᱮᱭᱟᱜ ᱫᱚ?
ᱟᱞᱮ ᱦᱚᱸ ᱚᱭᱮᱥᱴ ᱵᱮᱝᱜᱚᱞ ᱜᱮᱞᱮ ᱯᱟᱲᱟᱜᱼᱟ ᱯᱩᱨᱩᱞᱤᱭᱟ᱾
ᱚ ᱟᱪᱪᱷᱟ ᱟᱪᱪᱷᱟ ᱯᱩᱨᱩᱞᱤᱭᱟᱹ ᱥᱮᱫ᱾
ᱦᱮᱸ ᱟᱫᱚ ᱟᱯᱮ ᱫᱚ ᱚᱠᱟ ᱰᱤᱥᱴᱤᱠ ᱯᱮ ᱯᱟᱲᱟᱜᱼᱟ?
ᱟᱞᱮ ᱫᱚ ᱱᱚᱣᱟ ᱯᱚᱥᱪᱤᱢ ᱢᱮᱫᱽᱱᱤᱯᱩᱨ ᱥᱮᱫ ᱨᱮ
ᱚ
ᱜᱷᱟᱴᱟᱞ ᱥᱳᱨ
ᱚ ᱜᱷᱟᱴᱟᱞ ᱦᱮᱸ ᱟᱸᱡᱚᱢ ᱦᱳᱭ ᱠᱟᱱᱟ ᱜᱷᱟᱴᱟᱞ᱾
ᱪᱮᱫ ᱠᱚᱢ ᱠᱟᱹᱢᱤ ᱵᱟᱲᱟᱭᱮᱫ ᱛᱟᱦᱮᱫ
ᱵᱟᱲᱟ ᱦᱳᱭ ᱠᱟᱱᱟ ᱟᱨ ᱪᱮᱫ ᱞᱮᱠᱟ ᱫᱟᱜ ᱫᱟᱭ ᱥᱮ ᱵᱟᱝ ᱟᱯᱮ ᱥᱮᱫ ᱫᱚ? ᱥᱮ ᱥᱤᱛᱳᱝ ᱮᱫᱟᱭ?
ᱵᱟᱝ ᱟᱞᱮ ᱥᱮᱫ ᱢᱟ ᱦᱚᱞᱟᱭ ᱫᱟᱜ ᱠᱮᱫ ᱥᱤᱛᱳᱝ ᱫᱚ ᱩᱱᱟᱹᱜ ᱵᱟᱭ ᱥᱤᱛᱳᱝ ᱠᱟᱱᱟ ᱛᱮᱦᱮᱧ ᱫᱚ᱾ ᱥᱤᱛᱳᱝ ᱠᱟᱱ ᱨᱮᱦᱚᱸ ᱨᱮᱭᱟᱲ ᱜᱮ ᱵᱩᱡᱷᱟᱹᱜ
ᱚ ᱟᱞᱮ ᱥᱮᱫ ᱫᱚ ᱦᱮᱸ ᱠᱚᱢ ᱠᱚᱢ ᱧᱩᱨ ᱱᱟ ᱦᱚᱞᱟ᱾ ᱟᱯᱮ ᱥᱮᱫ ᱫᱚ ᱪᱮᱫ ᱯᱮ ᱞᱟᱹᱭᱟ ᱧᱩᱨᱩᱜ ᱥᱮ ᱡᱚᱨᱚᱜ ᱪᱮᱫ ᱯᱮ ᱞᱟᱹᱭᱟ?
ᱡᱚᱨᱚᱜ ᱞᱮ ᱞᱟᱹᱭᱟ᱾ ᱡᱚᱨᱚᱜ, ᱡᱚᱨᱚᱜ ᱜᱮᱞᱮ ᱞᱟᱹᱭᱟ
ᱦᱮᱸ ᱚ ᱟᱞᱮ ᱥᱮᱫ ᱫᱚ ᱚᱱᱟ ᱦᱮᱣᱟ ᱦᱳᱭ ᱠᱟᱱᱟ ᱟᱫᱚ ᱧᱩᱨᱩᱜ ᱜᱮᱞᱮ ᱞᱟᱹᱭᱟ᱾
ᱚ ᱟᱞᱮ ᱦᱚᱸ ᱚᱱᱟ ᱜᱮᱞᱮ ᱦᱮᱣᱟ ᱠᱟᱱᱟ ᱟᱨ ᱛᱟᱯᱚᱨᱮ ᱪᱮᱫ, ᱪᱮᱫ ᱠᱚᱞᱟᱝ ᱜᱚᱞᱯᱚᱭᱟ ᱟᱪᱪᱷᱟ ᱚᱱᱟ ᱪᱷᱟᱹᱴᱭᱟᱹᱨ ᱠᱚ ᱢᱚᱬᱮ ᱢᱟᱦᱟ ᱠᱚ ᱚᱱᱟ ᱠᱚᱞᱤᱭᱮ ᱥᱮ ᱪᱮᱫ ᱥᱮ ᱮᱴᱟᱜ ᱡᱟᱦᱟᱱᱟᱜ ᱞᱟᱝ ᱜᱟᱞᱢᱟᱨᱟᱣᱟ
ᱦᱮᱸᱛᱚ ᱟᱫᱚ ᱢᱟ ᱞᱟᱹᱭ ᱢᱮ ᱦᱟᱜ ᱚᱠᱟᱴᱟᱜ ᱢᱚᱡᱽ ᱮᱢ ᱵᱩᱡᱽ ᱮᱫᱟ᱾
ᱦᱳᱭ ᱟᱫᱚ ᱠᱩᱲᱤ ᱦᱚᱯᱚᱱ ᱫᱚ ᱚᱱᱮ ᱛᱚ ᱵᱟᱲᱟᱭ ᱜᱮᱭᱟᱵᱚᱱ ᱜᱤᱫᱽᱨᱟᱹ ᱠᱚ ᱡᱟᱱᱟᱢ ᱯᱚᱨᱮ ᱪᱮᱫ ᱠᱚ ᱪᱷᱟᱹᱴᱭᱟᱹᱨ ᱠᱚᱠᱚ ᱯᱷᱮᱲᱟᱣ ᱵᱟᱲᱟᱭ ᱜᱮᱭᱟ᱾ ᱢᱤᱫ ᱫᱤᱱ ᱵᱟᱨᱥᱤ ᱯᱚᱨᱮ ᱢᱟᱹᱡᱷᱤ ᱠᱚ ᱥᱩᱱᱩᱢ ᱥᱤᱸᱫᱩᱨ ᱠᱚᱠᱚ ᱟᱲᱜᱳᱭ ᱜᱮᱭᱟ᱾
ᱦᱮᱸ
ᱠᱟᱛᱮᱱ ᱦᱚᱲ ᱠᱚ ᱦᱚᱭ ᱨᱮ ᱨᱩᱣᱟᱹᱲ ᱠᱚᱜᱮᱭᱟ
ᱦᱮᱸ
ᱦᱩᱸᱻ
ᱟᱫᱚ ᱟᱯᱮ ᱥᱮᱫ ᱫᱚ ᱪᱮᱫ ᱞᱮᱠᱟ ᱯᱮ ᱢᱟᱦᱟ ᱨᱮ ᱥᱮ ᱢᱟᱱᱮ ᱜᱤᱫᱽᱨᱟᱹ ᱡᱟᱱᱟᱢ ᱛᱟᱭᱚᱢ᱾ ᱯᱮ ᱢᱟᱦᱟ ᱨᱮ ᱥᱮ ᱢᱚᱬᱮ ᱢ ᱢᱚᱬᱮ ᱢᱟᱦᱟ ᱨᱮ
ᱱᱮᱛᱟᱨ ᱢᱟ ᱚᱲᱟᱜ ᱨᱮᱫᱚ ᱵᱟᱝ ᱦᱟᱸᱰᱮ ᱠᱷᱚᱱ ᱡᱟᱦᱟᱸᱭᱻ ᱫᱚ ᱪᱷᱚ ᱥᱟᱛ ᱫᱤᱱ ᱦᱚᱸᱠᱚ ᱫᱚᱦᱚ ᱠᱚᱣᱟ ᱡᱟᱦᱟᱸᱭ ᱫᱚ ᱢᱤᱫ ᱫᱤᱱ ᱵᱟᱨᱥᱤᱧ ᱯᱚᱨᱮ ᱨᱮᱦᱚᱸ ᱠᱚ ᱪᱷᱩᱴᱤ ᱠᱚᱣᱟ ᱠᱚ
ᱦᱮᱸ ᱟᱫᱚ ᱡᱟᱦᱟᱸᱭ ᱠᱚ ᱡᱮᱢᱚᱱ ᱦᱟᱸᱜ ᱟᱹᱣᱨᱤ ᱠᱚ ᱪᱷᱩᱴᱤ ᱠᱚᱣᱟ ᱦᱮᱸ ᱥᱮ᱾ ᱛᱚ ᱦᱩᱸ ᱩᱱᱠᱩ ᱫᱚ ᱦᱟᱸᱜ ᱟᱹᱣᱨᱤ ᱠᱚ ᱪᱷᱩᱴᱤᱜ-ᱟ ᱟᱫᱚ ᱚᱲᱟᱜ ᱨᱮᱫᱚ ᱠᱚ ᱞᱟᱹᱭ ᱦᱚᱴᱚ ᱟᱠᱟᱫ ᱞᱟᱹᱭ ᱟᱠᱚᱣᱟ ᱠᱚ ᱦᱟᱸᱜ ᱯᱷᱳᱱ ᱠᱟᱛᱮᱫ ᱢᱟ ᱯᱮ ᱢᱟᱦᱟ ᱨᱮᱭᱟᱜ ᱥᱮ ᱢᱚᱬᱮ ᱢᱟᱦᱟ ᱨᱮ ᱟᱞᱮ ᱫᱚ ᱛᱤᱥ ᱪᱚᱝ ᱠᱚ ᱪᱷᱩᱴᱤ ᱠᱟᱞᱮᱭᱟ ᱟᱫᱚ ᱠᱟᱹᱢᱤ ᱛᱮᱫ ᱫᱚ ᱯᱟᱨᱚᱢ ᱠᱟᱜ ᱯᱮ, ᱚᱱᱠᱟ ᱦᱚᱸ ᱦᱩᱭᱩᱜ-ᱟ ᱦᱮᱸ ᱟᱨ ᱡᱩᱫᱤ ᱵᱮᱥ ᱵᱮᱥ ᱛᱮᱠᱚ ᱛᱟᱦᱮᱱᱟ ᱛᱟᱦᱚᱞᱮ ᱫᱚ ᱚᱱᱮ ᱯᱮ ᱫᱤᱱ ᱨᱮᱜᱮ ᱪᱷᱩᱴᱤ ᱠᱟᱠᱚᱣᱟ ᱟᱨ ᱤᱱᱟᱹ ᱛᱟᱭᱚᱢ ᱠᱚ ᱱᱮᱰᱟᱭ ᱟᱠᱚ ᱪᱮ ᱢᱚᱬᱮ ᱫᱤᱱ ᱨᱮᱥᱮ ᱥᱟᱛ ᱫᱤᱱ ᱨᱮ,
ᱦᱳᱭ ᱦᱳᱭ ᱟᱫᱚ ᱟᱛᱳ ᱨᱮᱱᱟᱜ ᱡᱟᱦᱟᱱᱟᱜ ᱥᱟᱹᱜᱩᱱ ᱠᱟᱹᱢᱤ ᱠᱚ ᱡᱩᱫᱤ ᱵᱟᱝ ᱛᱟᱦᱮᱱ ᱠᱷᱟᱱ ᱫᱚ, ᱛᱟᱦᱚᱞᱮ ᱯᱮ ᱯᱮ ᱠᱷᱚᱱ ᱢᱚᱬᱮ ᱢᱟᱦᱟ ᱨᱮᱦᱚᱸ, ᱠᱚ ᱠᱚᱨᱟᱣ ᱜᱮᱭᱟ ᱠᱚ ᱮᱴᱟᱜ ᱡᱟᱦᱟᱱᱟᱜ ᱥᱟᱹᱜᱩᱱ ᱠᱟᱹᱢᱤ ᱠᱚ ᱛᱟᱦᱮᱱ ᱠᱷᱟᱱ ᱢᱟ ᱛᱟᱲᱟᱛᱟᱹᱲᱤ ᱢᱤᱫ ᱫᱤᱱ ᱵᱟᱹᱨᱥᱤᱧ ᱡᱚᱛᱚ ᱛᱟᱲᱟᱛᱟᱹᱲᱤ ᱠᱚ ᱥᱚᱢᱵᱷᱚᱵᱽ ᱚᱱᱟ ᱫᱤᱱ ᱨᱮᱜᱮ ᱠᱚ ᱠᱟᱹᱢᱤ ᱠᱟᱜ ᱜᱮᱭᱟ ᱾
ᱦᱩᱸ
ᱟᱨ ᱱᱚᱣᱟ ᱟᱵᱚ ᱥᱟᱱᱛᱟᱲ ᱦᱚᱲᱢᱟ ᱮ ᱢᱤᱫᱴᱟᱹᱝ ᱚᱲᱟᱜ ᱪᱷᱩᱛ ᱞᱮᱱᱠᱷᱟᱱ ᱯᱩᱨᱟᱹ ᱟᱛᱳ ᱪᱷᱩᱛ, ᱛᱚᱜ ᱛᱟᱵᱚᱱ ᱦᱚᱸ ᱚᱱᱟ ᱠᱷᱟᱹᱛᱤᱨ ᱜᱮ ᱟᱨᱠᱤ,
ᱦᱩᱸ ᱚᱱᱠᱟ ᱜᱮ ᱟᱫᱚ ᱦᱟᱸᱜ ᱡᱩᱫᱤ ᱪᱷᱩᱛ ᱢᱮᱱᱛᱮ ᱫᱚ ᱜᱤᱫᱽᱨᱟᱹ ᱡᱟᱱᱟᱢ ᱦᱚᱸ ᱪᱷᱩᱛ ᱜᱮᱠᱚ ᱢᱮᱱᱟ ᱟᱨ ᱢᱤᱫᱴᱤᱡ ᱡᱩᱫᱤ ᱦᱚᱲ ᱮ ᱜᱩᱨ ᱠᱚᱣᱟᱜ ᱚᱱᱟ ᱦᱚᱸ ᱪᱷᱩᱛ ᱜᱮᱠᱚ ᱞᱟᱹᱭᱟ ᱦᱮᱸ ᱥᱮ, ᱟᱫᱚ ᱡᱩᱫᱤ ᱡᱩᱫᱤ ᱵᱟᱯᱞᱟ ᱫᱤᱱ ᱦᱟᱸᱜ ᱠᱚ ᱱᱮᱰᱟ ᱣᱟᱠᱟᱫᱟ ᱵᱟᱯᱞᱟ ᱫᱤᱱ ᱠᱚ ᱱᱮᱰᱟᱣ ᱟᱠᱟᱫᱟ ᱟᱨ ᱟᱠᱚ ᱵᱟᱠᱷᱩᱞ ᱨᱮ ᱢᱟᱱᱮ ᱦᱚᱲ ᱮ ᱵᱚᱸᱜᱟ ᱛᱟᱞᱟᱣ ᱟᱠᱟᱱᱟ ᱛᱟᱦᱚᱞᱮ ᱠᱷᱟᱱ ᱫᱚ ᱦᱟᱸᱜ ᱦᱮᱸ ᱪᱟᱲᱮ ᱢᱟᱲᱮ ᱜᱮᱠᱚ ᱯᱟᱨᱚᱢ ᱠᱟᱜ-ᱟ ᱯᱮ ᱫᱤᱱ ᱨᱮ ᱵᱟᱠᱷᱟᱡ ᱫᱚ ᱢᱚᱬᱮ ᱫᱤᱱ ᱨᱮ ᱚᱱᱠᱟ ᱵᱟᱠᱷᱟᱱ ᱫᱚ ᱦᱟᱸᱜ ᱚᱱᱟ ᱥᱟᱹᱜᱩᱱ ᱠᱟᱹᱢᱤ ᱫᱚ ᱵᱟᱝ ᱦᱩᱭᱩᱜ-ᱟ᱾
ᱦᱳᱭ ᱦᱳᱭ
ᱦᱮᱸ
ᱟᱫᱚ ᱜᱩᱡᱩᱜ ᱩᱦᱩᱸ ᱜᱩᱡᱩᱜ ᱚᱠᱛᱚ ᱦᱚᱸᱛᱚ ᱜᱩᱡᱩᱜ ᱯᱚᱨᱮ ᱪᱮᱫᱠᱟ
ᱨᱟᱯᱟᱜ ᱛᱮᱞ ᱱᱟᱦᱟᱱ ᱟᱹᱰᱤ ᱮᱥᱛᱮᱢ ᱠᱟᱹᱢᱤ ᱦᱚᱨᱟ ᱠᱚ ᱛᱟᱦᱮᱱ ᱜᱮᱭᱟ ᱚᱱᱟ ᱠᱚᱸᱻ
ᱦᱩᱸ ᱦᱩᱸ
ᱛᱤᱞ ᱱᱟᱦᱟᱱ ᱠᱚᱦᱚᱸ ᱪᱮ ᱪᱤᱞᱤ ᱠᱚ ᱦᱚᱸ ᱦᱩᱱᱟᱹᱝ ᱮ ᱤᱭᱟᱹ ᱵᱟᱲᱟᱭᱟ
ᱦᱩᱸ
ᱠᱩᱰᱟᱹᱢ ᱱᱟᱭᱠᱮ ᱠᱚ ᱟᱹᱜᱩ ᱠᱚᱣᱟ ᱠᱚ᱾ ᱪᱮ ᱟᱛᱳ ᱨᱮᱱ ᱠᱚ ᱛᱟᱦᱮᱱ ᱠᱷᱟᱱ ᱩᱱᱠᱩ ᱠᱚ ᱠᱟᱹᱢᱤ ᱠᱚᱠᱚ ᱥᱟᱹᱛᱟ ᱾ ᱥᱤᱢ ᱠᱚᱠᱚ ᱞᱟᱜᱟᱜ ᱜᱮᱭᱟ ᱥᱮ
ᱞᱟᱜᱟᱜ ᱜᱮᱭᱟ ᱦᱮᱸ ᱟᱨ ᱢᱮᱨᱚᱢ ᱠᱚᱠᱚ ᱞᱟᱜᱟᱜᱼᱟ ᱚᱱᱟ ᱫᱚ ᱜᱷᱟᱴ ᱦᱤᱞᱚᱜ
ᱦᱳᱭ ᱛᱮᱱ ᱱᱟᱦᱟᱱ ᱨᱮᱱᱟᱜ ᱠᱟᱛᱷᱟᱹᱧ ᱞᱟᱹᱭᱟ ᱟᱨᱠᱤ ᱡᱟᱝ ᱵᱟᱦᱟ ᱨᱮ ᱡᱚᱠᱷᱚᱱ ᱫᱟᱜ ᱠᱚᱠᱚ ᱫᱩᱞᱟ ᱪᱮ ᱠᱩᱠᱚ ᱞᱟᱜᱟᱣ ᱜᱮᱭᱟ ᱟᱯᱮ ᱚᱱᱛᱮ
ᱦᱮᱸ ᱡᱟᱝ ᱵᱟᱦᱟ ᱵᱚᱦᱮᱞ ᱠᱚ ᱪᱟᱞᱟᱜᱼᱟ ᱡᱟᱦᱟ ᱫᱚᱠᱚ ᱢᱮᱛ ᱢᱮᱛᱟᱜ ᱠᱟᱱᱟ ᱵᱟᱨᱱᱤ ᱜᱷᱟᱴ ᱪᱟᱞᱟᱣ ᱵᱟᱲᱟᱣ ᱠᱟᱱ ᱜᱮᱭᱟᱢ
ᱤᱧ ᱫᱚ ᱵᱟᱹᱧ ᱪᱟᱞᱟᱣ ᱠᱟᱱᱟ ᱟᱫᱚ ᱠᱚᱲᱟ ᱜᱤᱫᱽᱨᱟᱹ ᱜᱮ ᱵᱮᱥᱤᱨ ᱵᱷᱟᱜᱽ ᱠᱚ ᱪᱟᱼᱟ ᱛᱩ
ᱦᱮᱸ ᱪᱟᱞᱟᱣ ᱫᱚᱠᱚ ᱪᱟᱞᱟᱜ ᱜᱮᱭᱟ ᱢᱮᱱ ᱠᱷᱟᱱ ᱫᱚ ᱢᱮᱱᱠᱷᱟᱱ ᱫᱚ ᱚᱱᱟ ᱫᱚ ᱧᱮᱞ ᱡᱚᱝ ᱞᱮᱠᱟᱱ ᱡᱟᱭᱜᱟ ᱠᱟᱱᱟ ᱛᱚ ᱟᱫᱚ ᱱᱤᱛᱚᱜ ᱫᱚ ᱢᱮᱱ ᱟᱠᱚ ᱧᱮᱞ ᱫᱚᱦᱚ ᱠᱟᱜᱟᱹᱧ ᱢᱟᱱᱮ ᱟᱭᱚᱦᱟᱲ ᱦᱚ ᱡᱩᱫᱤ ᱟᱠᱚ ᱟᱨᱚ ᱦᱚᱲ ᱵᱟᱠᱚ ᱜᱩᱨ ᱠᱚᱣᱟ ᱮᱱᱛᱮ ᱨᱮᱦᱚ ᱢᱟᱱᱮ ᱧᱮᱧᱮᱞ ᱞᱟᱹᱜᱤᱫ ᱫᱚᱠᱚ ᱪᱟᱞᱟᱜ ᱜᱮᱭᱟ
ᱦᱳᱭ ᱦᱮᱸ ᱦᱮᱸ ᱚᱱᱟ ᱪᱟᱞᱟᱣ ᱢᱟ ᱤᱧ ᱫᱚ ᱵᱟᱹᱧ ᱪᱟᱞᱟᱣ ᱠᱟᱱ ᱜᱮᱭᱟ ᱟᱫᱚ ᱱᱮᱛᱟᱨ ᱢᱟ ᱠᱚ ᱪᱟᱜ ᱠᱟᱱ ᱜᱮᱭᱟ ᱫᱟᱬᱟᱱ ᱜᱚᱴᱟ ᱫᱤᱠᱩ ᱡᱮᱢᱚᱱ ᱟᱱᱠᱟ ᱦᱚᱲ ᱦᱚᱸ ᱚᱱᱟᱛᱮ ᱨᱮᱱᱟᱜ ᱛᱮᱞᱠᱩᱯᱤ ᱵᱟᱨᱱᱤ ᱜᱷᱟᱴᱠᱟ ᱚᱱᱛᱮ ᱢᱮᱱᱟᱜ ᱠᱟᱫᱟ ᱚᱱᱟ ᱠᱚ ᱧᱮᱞ ᱟᱹᱜᱩᱭᱮᱫ ᱜᱮᱭᱟ ᱠᱚ
ᱦᱩᱸ
ᱟ... ᱨ ᱜᱩᱡᱩᱜ ᱯᱚᱨᱮ ᱛᱚ ᱩᱱᱤ ᱛᱤᱞᱱᱟᱦᱟᱱ ᱢᱟ ᱯᱩᱨᱟᱹᱣᱱᱟ ᱟᱨ ᱡᱟᱝ ᱵᱟᱦᱟᱨᱮ ᱫᱟᱜ ᱫᱩᱞ ᱥᱚᱢᱚᱭ ᱢᱟ ᱚᱱᱮ ᱪᱮᱫ ᱠᱚᱠᱚ ᱞᱟᱜᱟᱶᱼᱟ ᱪᱮ ᱯᱩᱲ ᱵᱟᱴᱤᱨᱮ ᱫᱟᱜ ᱮᱠᱷᱮᱱ ᱵᱮᱨᱮᱞ ᱫᱟᱜ ᱦᱚᱸ ᱛᱟᱦᱮᱱ ᱜᱮᱭᱟ ᱟᱨᱦᱚᱻ ᱢᱮᱫᱴᱟᱝ ᱵᱟᱴᱤ ᱨᱮᱫᱚ ᱦᱟ. ᱰᱤ
ᱥᱟᱢᱟᱱ ᱞᱟᱜᱟᱜᱼᱟ ᱟᱭᱢᱟ ᱜᱤᱞᱟ
ᱦᱟ. ᱰᱤ ᱟᱨ ᱢᱤᱫᱴᱟᱝ ᱵᱟᱴᱤ ᱨᱮᱫᱚ ᱥᱟᱥᱟᱝ ᱫᱟᱜ ᱥᱟᱠᱟᱢ ᱵᱟᱦᱟ ᱠᱚ ᱩᱱ.... ᱛᱚᱣᱟ ᱵᱟᱦᱟ ᱠᱚᱫᱚ ᱠᱚ ᱞᱟᱜᱟᱣ ᱜᱮᱭᱟ ᱠᱚ
ᱦᱩᱸ ᱞᱟᱜᱟᱣ ᱜᱮᱭᱟ ᱠᱚ
ᱦᱳᱭ ᱚᱱᱟ ᱠᱟᱹᱢᱤ ᱠᱚ ᱛᱮᱞᱱᱟᱦᱟᱱ ᱠᱟᱹᱢᱤ ᱪᱟᱵᱟ ᱞᱮᱱ ᱠᱷᱟᱱ ᱱᱟ. ᱭ ᱛᱮᱠᱚ ᱪᱟᱞᱟᱜᱼᱟ ᱱᱟᱹᱭ ᱛᱮᱠᱚ ᱤᱫᱤ ᱠᱮᱫᱮᱭᱟ ᱵᱚᱦᱮᱞ ᱦᱚᱴᱚ ᱠᱟᱫᱮᱭᱟ ᱠᱚ
ᱛᱟᱯᱚᱨᱮ ᱚᱱᱟ ᱥᱟᱶᱛᱮ ᱱᱮᱛᱟᱨ ᱫᱚᱠᱚ ᱧᱮᱞᱚᱜ ᱠᱟᱱᱟ... ᱤᱭᱟᱹ ᱚᱱᱮ ᱵᱷᱟᱸᱰᱟᱱ ᱠᱟᱹᱢᱤ ᱦᱚ ᱚᱱᱟ ᱥᱟᱶ ᱥᱟᱶ ᱥᱟᱶ ᱛᱮᱜᱮ ᱠᱚ ᱠᱚᱨᱟᱣ ᱠᱟᱜ ᱠᱟᱱᱟ
ᱦᱩᱸ
ᱟᱯᱮ ᱚᱱᱛᱮ ᱫᱚ ᱪᱮᱫᱠᱟ ᱛᱤᱱ ᱫᱤᱱ ᱯᱚᱨᱮ ᱠᱚ ᱵᱷᱟᱱᱰᱟᱱᱚᱜ ᱜᱮᱭᱟ
ᱦᱮᱸ ᱟᱫᱚ ᱱᱮᱛᱟᱨ ᱫᱚ ᱧᱮᱞᱚᱜ ᱠᱟᱱᱟ ᱵᱮᱥᱤᱨ ᱵᱷᱟᱜᱽ ᱜᱮ ᱡᱮ ᱫᱚᱥ ᱛᱤᱱ ᱨᱮᱜᱮ ᱠᱚ ᱵᱷᱟᱸᱰᱟᱱᱚᱜ ᱠᱟᱱᱟ
ᱦᱮᱸ
ᱟᱨ ᱩᱱᱟᱹᱜ ᱫᱤᱱ ᱫᱚ ᱟᱹᱰᱤ ᱫᱤᱱ ᱛᱟᱭᱚᱢ ᱛᱟᱭᱚᱢ ᱠᱚ ᱵᱷᱟᱸᱰᱟᱱᱚᱜ ᱠᱟᱱ ᱛᱟᱦᱮᱸ ᱢᱤᱫ ᱪᱟᱸᱫᱚ ᱵᱟᱨ ᱪᱟᱸᱫᱚ ᱟᱫᱚ ᱩᱱᱟᱹᱜ ᱫᱤᱱ ᱫᱚ ᱚᱱᱠᱟ ᱵᱟᱝᱠᱚ ᱠᱩᱞᱟᱹᱣ ᱫᱟᱲᱮ ᱠᱟᱱ ᱛᱟᱦᱮᱸᱫ ᱛᱚ ᱩᱱᱟᱹᱜ ᱫᱤᱱ ᱨᱮᱱ ᱜᱚᱜᱚ ᱵᱟᱵᱟ ᱛᱟᱠᱚ ᱫᱚ ᱟᱫᱚ ᱱᱤᱛᱚᱜ ᱫᱚᱠᱚ ᱫᱟᱲᱮᱜ ᱠᱟᱱ ᱛᱮᱫᱚ ᱯᱟᱨᱚᱢ ᱠᱟᱜ ᱠᱟᱱᱟ ᱠᱚ ᱥᱮ ᱟᱨ ᱮᱢᱜᱮ ᱦᱩᱭᱩᱜᱼᱟ ᱦᱮᱸ ᱥᱮ ᱟᱨ ᱩᱱᱟᱹᱜ ᱫᱤᱱ ᱫᱚ ᱵᱚᱪᱷᱚᱨ ᱫᱤᱱ ᱦᱚᱠᱚ ᱫᱚᱦᱚᱭᱮᱫ ᱛᱟᱦᱮᱸᱫ
ᱦᱮᱸ ᱵᱚᱪᱷᱚᱨ ᱢᱟᱱᱮ ᱵᱟᱵᱟ ᱛᱟᱠᱚ ᱯᱤᱲᱦᱤ ᱨᱮᱫᱚ ᱦᱟ
ᱦᱮᱸ ᱢᱟᱱᱮ ᱚᱱᱟ ᱫᱚ ᱡᱮᱢᱚᱱ ᱦᱮᱸ ᱦᱤᱲᱤᱧ ᱠᱟᱛᱮ ᱦᱤᱲᱤᱧ ᱠᱟᱛᱮ ᱟᱨᱦᱚᱸ ᱠᱚ ᱫᱤᱥᱟᱹ ᱨᱩᱣᱟᱲᱟ ᱵᱟᱝ
ᱦᱚᱭ ᱦᱚᱭ ᱚᱱᱠᱟ ᱜᱮ ᱞᱟᱦᱟ ᱛᱮᱱᱟᱜ ᱫᱚ ᱱᱮᱛᱟᱨ ᱢᱟ ᱟᱸ ᱡᱩᱜᱽ ᱠᱚ ᱥᱟᱶᱛᱮ ᱢᱟᱱᱮ ᱠᱟᱹᱴᱤᱡ ᱠᱟᱹᱢᱤ ᱠᱚᱦᱚ ᱠᱟᱹᱴᱤᱡ ᱪᱟᱬ ᱜᱮᱠᱚ ᱠᱚᱨᱟᱣ ᱫᱟ ᱞᱟᱦᱟᱛᱮ ᱚᱱᱠᱟ ᱯᱤᱲᱦᱤ ᱪᱮᱛᱟᱱ ᱢᱤᱫ ᱯᱩᱨᱩᱥ ᱵᱟᱨ ᱯᱩᱨᱩᱥ ᱨᱮᱱ ᱦᱚ ᱛᱟᱦᱮᱱ ᱜᱮᱭᱟ ᱩᱱᱟᱹᱜ ᱠᱩᱲᱟᱹᱣ ᱟᱱ ᱟᱱᱴᱟᱣ ᱦᱩᱭᱩᱜᱼᱟ ᱛᱟᱨᱯᱚᱨᱮ ᱤᱱᱟ ᱠᱚ ᱵᱷᱟᱸᱰᱟᱱ ᱠᱚᱣᱟ ᱱᱮᱛᱟᱨ ᱫᱚ ᱚᱱᱠᱟ ᱫᱚ ᱵᱟᱝ
ᱵᱟᱝ ᱛᱟᱦᱚᱞᱮ ᱟᱹᱛᱩ ᱚᱲᱟᱜ ᱨᱮᱯᱮ ᱛᱟᱦᱮᱱᱟ ᱥᱮ ᱪᱮᱞᱮᱠᱟ ᱵᱟᱡᱟᱨ ᱠᱚᱨᱮᱫ ᱱᱟᱜᱟᱨ ᱠᱚᱨᱮᱫ ᱯᱮ ᱛᱟᱦᱮᱱᱟ
ᱵᱟᱝ ᱟᱛᱩ ᱚᱲᱟᱜ ᱨᱮᱜᱮ ᱡᱟᱱᱟᱢ ᱦᱚ ᱟᱛᱩ ᱚᱲᱟᱜ ᱨᱮᱜᱤ ᱦᱟᱨᱟ ᱵᱩᱨᱩ
ᱛᱟᱦᱮᱸ ᱦᱮᱸ ᱵᱟᱠᱷᱟᱡᱽ ᱫᱚ ᱦᱮᱸ ᱱᱤᱛᱚᱜ ᱫᱚ ᱡᱮᱢᱚᱱ ᱪᱟᱹᱠᱨᱤ ᱟᱵᱚᱨᱮᱱ ᱟᱵᱚᱨᱮᱱ ᱠᱚᱠᱚ ᱪᱟᱹᱠᱨᱤ ᱵᱟᱹᱠᱨᱤ ᱠᱟᱱᱟ ᱛᱚ ᱟᱫᱚ ᱱᱤᱛᱚᱜ ᱫᱚ ᱵᱟ
ᱦᱮᱸ ᱦᱳᱭ ᱛᱟᱦᱮᱱ ᱫᱚᱠᱚ ᱛᱟᱦᱮᱱ ᱠᱟᱱᱟ ᱟᱵᱚ ᱥᱟᱱᱛᱟᱲ ᱦᱚᱲ ᱦᱚᱸ ᱟᱹᱰᱤ ᱱᱟᱯᱟᱭ ᱱᱟᱯᱟᱭ ᱜᱮᱠᱚ ᱠᱟᱹᱢᱤ ᱠᱟᱱᱟ᱾ ᱟᱹᱰᱤ ᱱᱟᱯᱟᱭ ᱯᱚᱛ ᱠᱚᱨᱮ ᱢᱮᱱᱟᱜ ᱠᱚᱣᱟ ᱟᱫᱚ ᱟᱯᱱᱟᱨ ᱦᱚᱲ ᱫᱚ ᱥᱮᱨᱚᱠᱚᱢ ᱵᱚᱞᱚᱱ ᱵᱟᱝ ᱦᱩᱭ ᱠᱟᱱᱟ᱾
ᱦᱮᱸ ᱛᱚ ᱟᱫᱚ ᱱᱤᱛᱚᱜ ᱛᱟᱦᱚᱞᱮ ᱚᱞ ᱯᱟᱲᱦᱟᱣ ᱫᱚ ᱪᱟᱞᱟᱜ ᱠᱟᱱᱟ ᱥᱮ ᱱᱤᱛᱚᱜ ᱫᱚ ᱜᱷᱟᱨᱚᱸᱡᱽ ᱡᱤᱭᱚᱢ ᱪᱟᱞᱟᱜ ᱠᱟᱱᱟ᱾
ᱩᱱᱠᱩ ᱠᱚᱜᱮ ᱧᱮᱞ ᱥᱟᱢᱴᱟᱣ ᱦᱩᱭᱩᱜ ᱠᱟᱱᱟ᱾
ᱟᱪᱪᱷᱟ ᱦᱮᱸ ᱛᱚ ᱱᱮ ᱦᱚᱸ ᱦᱚᱸ ᱟᱸᱲᱟᱜ ᱦᱩᱭ ᱟᱠᱟᱱᱟ ᱚᱞ ᱯᱟᱲᱦᱟᱣ ᱫᱚ ᱢᱩᱪᱟᱹᱫ ᱟᱠᱟᱱᱟ᱾
ᱚᱸ ᱛᱤᱱᱟᱹᱜ ᱜᱟᱱ ᱫᱚ?
ᱮᱢᱮ ᱫᱷᱟᱹᱵᱤᱡᱽ ᱟᱢ ᱫᱚ?
ᱠᱚᱞᱮᱡᱽ ᱜᱤᱧ ᱠᱚᱢᱯᱞᱤᱴ ᱟᱠᱟᱜᱼᱟ ᱮᱢᱮ ᱵᱟᱹᱧ ᱠᱚᱨᱟᱣ ᱟᱠᱟᱫᱼᱟ ᱢᱟᱱᱮ ᱚᱱᱠᱟ ᱦᱩᱢ ᱢᱟᱹᱭ ᱛᱟᱦᱮᱸ ᱯᱚᱨᱮ ᱫᱚ ᱟᱫᱚ ᱚᱱᱛᱮ ᱫᱚ ᱵᱟᱹᱧ ᱞᱟᱦᱟ ᱟᱠᱟᱱᱟ᱾ ᱟᱫᱚ ᱩᱱᱟᱹᱜ ᱵᱟᱲᱟᱭ ᱦᱚᱸ ᱛᱟᱦᱮᱸ ᱠᱟᱱᱟ ᱥᱮ ᱟᱫᱚ ᱢᱤᱫ ᱴᱟᱝ ᱥᱮᱢᱤᱥᱴᱟᱨ ᱠᱟᱨᱚᱱ ᱛᱮ ᱛᱟᱦᱮᱸᱱᱟᱡᱽ ᱟᱫᱚ ᱯᱷᱚᱨᱚᱢ ᱯᱷᱤᱞᱟᱯ ᱠᱟᱜᱽ ᱠᱷᱟᱱ ᱨᱮᱡᱤᱥᱴᱨᱮᱥᱚᱱ ᱠᱚᱨᱟᱣ ᱠᱟᱜᱽ ᱠᱷᱟᱱ ᱯᱚᱨᱮᱨ ᱥᱮᱨᱢᱟ ᱦᱚᱸ ᱫᱩᱲᱩᱵ ᱜᱟᱱ ᱠᱚᱜᱼᱟ᱾ ᱟᱨ ᱩᱱᱟᱹᱜ ᱩᱱᱩᱢᱚᱛᱤ ᱛᱚᱠᱷᱚᱱ ᱫᱚ ᱠᱚ ᱮᱢᱟ ᱚᱱᱟ ᱛᱮ ᱥᱮᱨᱚᱠᱚᱢ ᱯᱟᱲᱦᱟᱣ ᱯᱚᱨᱤᱠᱟᱨ ᱠᱷᱟᱱ ᱫᱚ ᱛᱟᱦᱚᱞᱮ ᱦᱚᱭᱛᱳ ᱦᱩᱭ ᱠᱚᱜᱼᱟ᱾ ᱟᱫᱚ ᱥᱮ ᱨᱚᱠᱚᱢ ᱜᱚᱝᱠᱮ ᱛᱟᱠᱚ ᱥᱟᱞᱟᱜ ᱡᱳᱜᱟ ᱡᱳᱜᱽ ᱵᱟᱭ ᱯᱷᱳᱱ ᱵᱟᱲᱟ ᱵᱟᱝ ᱦᱩᱭ ᱦᱩᱭᱩᱜ ᱠᱟᱱ ᱛᱟᱦᱮᱸᱫ ᱞᱟᱦᱟ ᱛᱮᱫᱚ ᱟᱫᱚ ᱥᱮᱨᱚᱠᱚᱢ ᱛᱟᱦᱮᱱ ᱠᱷᱟᱱ ᱫᱚ ᱱᱟᱯᱟᱭ ᱠᱚᱜᱼᱟ ᱢᱟᱱᱮ ᱯᱩᱨᱟᱹᱣ ᱫᱟᱲᱮ ᱠᱮᱜ ᱟᱹᱧ ᱟᱫᱚ ᱱᱮᱛᱟᱨ ᱠᱚ ᱢᱤᱛᱟᱹᱧ ᱢᱤᱫ ᱴᱟᱝ ᱥᱮᱢᱤᱥᱴᱟᱨ ᱡᱚᱱᱮ ᱛᱮᱢ ᱤᱡᱤᱭᱮᱱᱟᱢ ᱦᱮᱸ
ᱚᱸ ᱟᱫᱚ ᱚᱱᱟ ᱫᱚ ᱠᱚᱞᱮᱡᱽ ᱥᱮ ᱮᱢᱮ ᱨᱮ
ᱮᱢᱮ ᱨᱮ ᱚᱱᱟ ᱫᱚ ᱵᱟᱸᱠᱩᱲᱟ ᱨᱮ ᱩᱱᱫᱚ ᱮᱱᱮ ᱯᱨᱚᱛᱷᱚᱢ ᱠᱚ ᱯᱚᱣᱟ ᱵᱟᱜᱟᱱ ᱨᱮᱠᱚ ᱤᱫᱤ ᱞᱮᱜᱼᱟ᱾ ᱪᱟᱹᱞᱩ ᱞᱮᱼᱟ ᱛᱚᱠᱷᱚᱱᱤᱧ ᱠᱚᱨᱟᱣᱮᱫ ᱛᱟᱦᱮᱸᱫ᱾ ᱚᱱᱠᱟ ᱥᱳᱞᱳ ᱥᱟᱛᱨᱚ ᱥᱮᱫ ᱨᱮᱱᱟᱜ ᱠᱟᱛᱷᱟ ᱠᱟᱱᱟ᱾
ᱩᱸ
ᱥᱟᱛᱨᱚ ᱟᱴᱷᱨᱚ ᱨᱮ ᱠᱚᱢᱯᱞᱤᱴ ᱠᱚᱜ ᱛᱤᱧᱟ ᱟᱨᱠᱤ
ᱚᱸ ᱦᱩᱸ ᱛᱚ
ᱟᱢᱫᱚ ᱚᱠᱟ ᱠᱷᱚᱱ ᱮᱢᱮ ᱫᱚᱢ ᱠᱚᱨᱟᱣ ᱞᱮᱫ ᱛᱟᱦᱮᱸ
ᱤᱧ ᱫᱚ ᱱᱚᱸᱰᱮ ᱤᱭᱟᱹ ᱠᱷᱚᱡ ᱯᱩᱨᱩᱞᱤᱭᱟᱹ ᱥᱤᱫᱩ ᱠᱟᱹᱱᱩ ᱵᱤᱨᱥᱟ ᱤᱭᱩᱱᱤᱵᱷᱟᱨᱥᱤᱴᱤ ᱚᱸᱰᱮ ᱠᱷᱚᱡ
ᱚᱸ
ᱟᱨ ᱪᱮᱫ ᱤᱧ ᱞᱟᱹᱭᱟ ᱵᱤᱭᱮᱰ ᱨᱮᱦᱚᱸ ᱮᱰᱢᱤᱥᱚᱱ ᱦᱩᱭ ᱞᱮᱱᱟ ᱟᱫᱚ ᱟᱲᱟᱜ ᱦᱩᱭᱱᱟ ᱵᱤᱴᱤ ᱦᱮᱡ ᱮᱱᱟᱭ ᱛᱚ ᱪᱟᱬᱮ ᱢᱟᱬᱮ ᱚᱱᱟ ᱠᱷᱟᱹᱛᱤᱨ ᱛᱮ
ᱩᱸ
ᱛᱟᱦᱚᱞᱮ ᱟᱯᱮ ᱫᱚ ᱵᱚᱪᱷᱚᱨ ᱨᱮᱫᱚ ᱢᱤᱫ ᱫᱷᱟᱣ ᱥᱮ ᱵᱟᱨ ᱫᱷᱟᱣ ᱯᱮ ᱪᱟᱥᱟ ᱫᱟᱜᱽ ᱨᱮᱭᱟᱜ ᱥᱩᱵᱤᱫᱷᱟ ᱪᱮᱫ ᱞᱮᱠᱟ?
ᱪᱟᱥ ᱫᱚ ᱵᱟᱨ ᱫᱷᱟᱣ ᱜᱮᱞᱮ ᱦᱩᱲᱩ ᱫᱚᱞᱮ ᱪᱟᱥᱟ ᱫᱟᱜᱽ ᱠᱚ ᱥᱩᱵᱤᱫᱷᱟᱜ ᱢᱟ ᱱᱮᱛᱟᱨ ᱫᱚ ᱰᱤᱯᱴᱤᱭᱮᱞ ᱟᱠᱟᱫ ᱞᱮᱭᱟ ᱠᱚ ᱦᱳᱲᱳ ᱵᱟᱨ ᱫᱷᱟᱣ ᱦᱚᱸ ᱪᱟᱥᱚᱜ ᱠᱟᱱᱟ ᱟᱨᱚ ᱚᱱᱟ ᱥᱟᱶᱛᱮ ᱟᱱᱟᱡᱽ ᱯᱟᱹᱛᱤ ᱠᱚᱦᱚᱸ ᱠᱚ ᱪᱟᱥ ᱫᱟ ᱡᱚᱛᱚ ᱦᱚᱲ ᱜᱮᱠᱚ ᱪᱟᱥᱫᱟ ᱠᱟᱨᱚᱱ ᱱᱚᱣᱟ ᱫᱚ ᱯᱚᱧᱪᱟᱭᱮᱛ ᱠᱷᱚᱱᱟᱜ ᱠᱚ ᱵᱟᱹᱭᱥᱟᱹᱣ ᱠᱟᱫ ᱞᱮᱭᱟ ᱾
ᱦᱮᱸ
ᱟᱨ ᱵᱟᱵᱟ ᱛᱟᱠᱚ ᱞᱟᱦᱟ ᱛᱮᱫᱚ ᱢᱤᱫ ᱵᱮᱲᱟᱭ ᱢᱟᱱᱮ ᱵᱚᱪᱷᱚᱨ ᱨᱮ ᱢᱤᱫ ᱫᱷᱟᱹᱣ ᱜᱮ ᱦᱩᱸᱲᱩ ᱫᱚᱠᱚ ᱪᱟᱥ ᱠᱮᱭᱟ ᱱᱮᱛᱟᱨ ᱫᱚ ᱵᱟᱨ ᱫᱷᱟᱹᱣ ᱠᱟᱛᱮ ᱦᱩᱭᱩᱜ ᱠᱟᱱᱟ ᱦᱩᱸᱲᱩ ᱾ ᱱᱮᱛᱟᱨ ᱟᱨᱦᱚᱸ ᱦᱚᱸᱜᱼᱚᱭ ᱮᱨ ᱦᱩᱭᱩᱜ ᱠᱟᱱᱟ ᱛᱚᱞᱟ ᱟᱨ ᱚᱱᱮ ᱪᱟᱞᱟᱣᱮᱱ ᱢᱟᱜᱽ ᱵᱚᱸᱜᱟ ᱯᱷᱟᱹᱜᱩᱱ ᱵᱚᱸᱜᱟ ᱥᱮᱫ ᱛᱮ ᱨᱚᱦᱚᱭ ᱦᱩᱭ ᱞᱮᱱᱟ᱾ ᱪᱹᱟᱛ ᱵᱟᱹᱭᱥᱟᱹᱠᱷ ᱤᱨ ᱦᱩᱭᱱᱟ ᱾
ᱚ ᱟᱪᱪᱷᱟ ᱴᱷᱤᱠᱜᱮᱭᱟ ᱛᱟᱦᱟᱞᱮ ᱥᱚᱢᱚᱭ ᱠᱚ ᱦᱩᱭᱮᱱᱟ ᱦᱮᱸ ᱾
ᱦᱩᱭ ᱟᱠᱟᱱᱟ ᱤᱧ ᱫᱚ ᱵᱩᱡᱷᱟᱹᱣ ‌ᱜᱮ ᱵᱟᱹᱧ ᱧᱟᱢ ᱞᱟᱼᱟ, ᱧᱮᱞ ᱛᱚᱵᱮ ᱧᱮᱞ ᱞᱟᱼᱟ ᱾ ᱦᱳᱭ ᱯᱷᱳᱱᱟᱢᱟᱹᱧ ᱟᱢ? ᱟᱢᱜᱮ ᱛᱟᱦᱮᱸᱱ ᱢᱮ ᱮᱵᱨᱮ ᱠᱟᱹᱴᱤᱡ ᱾
ᱟᱪᱪᱷᱟ ᱴᱷᱤᱠ ᱜᱮᱭᱟ᱾
ᱨᱩᱣᱟᱹᱲ ᱟᱢ ᱠᱟᱹᱱᱟᱹᱧ ᱦᱮᱸ ᱾